ᱦᱮᱸ ᱟᱲᱟᱝ ᱠᱚ ᱟᱸᱡᱚᱢᱚᱜ ᱠᱟᱱ ᱛᱤᱧ ᱜᱮᱭᱟ
ᱦᱚᱸ ᱟᱸᱡᱚᱢᱚᱜ ᱠᱟᱱ ᱜᱮᱭᱟ
ᱟᱸᱡᱚᱢᱚᱜ ᱠᱟᱱ ᱛᱟᱢᱟ ᱟᱹᱰᱤ ᱱᱟᱯᱟᱭ ᱟᱨ ᱟᱹᱰᱤ ᱡᱟᱹᱥᱛᱤ ᱞᱟᱝ ᱜᱟᱞᱢᱟᱨᱟᱣ ᱠᱮᱫᱟ ᱟᱨ ᱟᱹᱰᱤ ᱱᱟᱯᱟᱭᱤᱧ ᱵᱩᱡᱷᱟᱹᱣ ᱠᱮᱫᱼᱟ ᱟᱢ ᱥᱚᱸᱜᱮ ᱜᱟᱞᱢᱟᱨᱟᱣ ᱠᱟᱛᱮᱫ ᱛᱚ ᱪᱚᱞᱚ ᱟᱨᱦᱚᱸ ᱵᱟᱹᱭ ᱵᱟᱹᱭᱛᱮ ᱠᱟᱛᱷᱟ ᱠᱚᱫᱚ ᱦᱟᱸᱜ ᱞᱟᱦᱟ ᱥᱮᱫ ᱞᱟᱝ ᱤᱫᱤᱭᱟ ᱟᱨ ᱞᱟᱦᱟᱟᱥᱮᱫ ᱤᱫᱤ ᱢᱮᱱ ᱠᱟᱛᱮᱫ ᱫᱚ ᱵᱚᱞᱮ ᱟᱭᱢᱟ ᱰᱷᱮᱨ ᱚᱱᱠᱟ ᱞᱟᱝ ᱜᱟᱞᱟᱨᱣᱟ ᱥᱟᱛᱟᱢ ᱟᱭᱢᱟ ᱰᱷᱮᱨ ᱚᱱᱟᱜᱮ ᱪᱮᱫᱚᱜ ᱠᱟᱱᱟ ᱜᱟᱞᱢᱟᱨᱟᱣ ᱜᱟᱞᱢᱟᱨᱟᱣ ᱫᱚ ᱱᱚᱣᱟ ᱤᱧ ᱤᱧ ᱧᱮᱞ ᱟᱠᱟᱫᱟ ᱛᱤᱱᱟᱹᱜ ᱮᱢ ᱜᱟᱞᱢᱟᱨᱟᱣᱟ ᱚᱱᱟᱛᱮ ᱨᱚᱲ ᱠᱚᱨᱮ ᱦᱚᱸ ᱵᱚᱞᱮ ᱢᱚᱡᱽ ᱱᱟᱯᱟᱭ ᱛᱮᱵᱚᱱ ᱨᱚᱲ ᱫᱟᱲᱮᱭᱟᱜᱼᱟ ᱦᱟᱸᱜ ᱟᱫᱚ ᱛᱚᱵᱮ ᱟᱨ ᱪᱮᱫ ᱞᱟᱝ ᱜᱟᱞᱢᱟᱨᱟᱣ-ᱟ ᱠᱟᱱ ᱛᱟᱦᱮᱱᱟ ᱱᱤᱛᱚᱜ ᱢᱟᱧ ᱪᱮᱫ ᱮᱢ ᱨᱚᱲᱮᱫ ᱠᱟᱱ ᱛᱟᱦᱮᱱᱟ ᱥᱮ ᱤᱧ ᱨᱚᱲᱮᱫ ᱠᱟᱱ ᱛᱟᱦᱮᱱᱟ ᱵᱩᱡᱷᱟᱹᱣ ᱜᱮ ᱵᱟᱝ
ᱦᱳᱭ ᱤᱧᱜᱮ ᱞᱟᱭᱮᱫ ᱛᱟᱦᱮᱡ ᱡᱮ ᱵᱟᱝ ᱢᱟ ᱟᱭᱳ ᱵᱟᱵᱟ ᱮ ᱟᱭᱳᱼᱵᱟᱵᱟ ᱫᱚ ᱢᱟᱱᱮ ᱥᱤᱠᱠᱷᱤᱛᱚ ᱥᱤᱠᱠᱷᱤᱛᱚ ᱜᱮ ᱨᱮᱦᱚᱸᱭ ᱥᱮ ᱵᱟᱝ ᱨᱮᱦᱚᱸᱭ ᱩᱱᱤ ᱫᱚ ᱟᱹᱰᱤ ᱱᱟᱯᱟᱭ ᱯᱟᱭᱮᱥ ᱥᱮ ᱢᱚᱡᱽ ᱜᱮ ᱫᱤᱥ ᱦᱩᱫᱤᱥ ᱦᱚᱸᱠᱚ ᱮᱢᱟ ᱵᱚᱱᱟ ᱥᱮ ᱦᱚᱨ ᱰᱟᱦᱟᱨ ᱛᱮᱠᱚ ᱩᱫᱩᱜ ᱟᱵᱚᱱᱟ ᱚᱱᱟ ᱞᱟᱹᱭ ᱦᱚᱭᱚᱜ ᱠᱟᱱ ᱛᱟᱦᱮ
ᱦᱮᱸ ᱟᱹᱰᱤ ᱱᱟᱯᱟᱭ ᱠᱟᱛᱷᱟ ᱡᱮ ᱩᱱᱠᱩ ᱫᱚ ᱵᱚᱞᱮ ᱩᱱᱤ ᱡᱮᱧ ᱢᱮᱱ ᱠᱮᱜ ᱵᱚᱞᱮ ᱵᱟᱠᱚ ᱵᱟᱰᱟᱭᱟ ᱪᱮᱫ ᱦᱚᱸ ᱵᱚᱞᱮ ᱪᱮᱫ ᱦᱚᱸ ᱚᱞᱚᱜ ᱯᱟᱲᱦᱟᱜ ᱵᱟᱠᱚ ᱵᱟᱰᱟᱭ ᱨᱮᱦᱚᱸ ᱵᱚᱞᱮ ᱩᱱᱠᱩ ᱫᱩᱱᱤᱭᱟᱹ ᱫᱟᱨᱮ ᱠᱚ ᱧᱮᱞ ᱠᱟᱫᱟ ᱥᱮ ᱩᱱᱠᱩ ᱫᱚᱠᱚ ᱵᱟᱲᱟᱭᱟ ᱚᱠᱟᱴᱟᱜ ᱵᱟᱹᱲᱤᱡ ᱡᱤᱱᱤᱥ ᱠᱟᱱᱟ ᱚᱠᱟᱴᱟᱜ ᱢᱚᱡᱽ ᱡᱤᱱᱤᱥ ᱠᱟᱱᱟ ᱛᱚ ᱩᱱᱠᱩ ᱫᱚ ᱢᱚᱸᱡᱽ ᱠᱟᱛᱷᱟ ᱜᱮ ᱦᱟᱢᱮᱥᱟ ᱜᱮ ᱞᱟᱹᱭᱟᱢᱟ ᱵᱟᱹᱵᱩ ᱱᱚᱣᱟ ᱫᱚ ᱟᱞᱚᱢ ᱪᱤᱠᱟᱹᱭᱟ ᱤᱭᱟᱹ ᱱᱚᱝᱠᱟ ᱥᱮ ᱦᱟᱸᱝᱠᱟ ᱥᱮ ᱡᱟᱦᱟᱱᱟᱜ ᱜᱮ ᱮᱱᱦᱚᱸ ᱵᱚᱞᱮ ᱱᱚᱣᱟ ᱦᱚᱸ ᱧᱮᱞ ᱠᱟᱱᱟ ᱡᱮ ᱢᱤᱫᱴᱮᱱ ᱡᱚᱠᱷᱚᱱ ᱟᱢᱮᱢ ᱞᱟᱹᱴᱩᱜᱼᱟ ᱛᱷᱚᱲᱟ ᱜᱟᱱᱮᱢ ᱦᱩᱫᱤᱥ ᱮᱢ ᱪᱮᱫᱟ ᱥᱮ ᱦᱩᱫᱤᱥ ᱩᱭᱦᱟᱹᱨᱮᱢ ᱵᱩᱡᱷᱟᱹᱣᱟ ᱛᱚ ᱛᱚᱠᱷᱚᱱ ᱫᱚ ᱟᱢ ᱪᱮᱛᱟᱱ ᱠᱷᱚᱱ ᱵᱟᱠᱚ ᱨᱚᱲᱟ ᱟᱢ ᱠᱷᱚᱡ ᱡᱟᱹᱥᱛᱤ ᱵᱟᱠᱚ ᱨᱚᱲᱟ ᱠᱷᱟᱹᱞᱤ ᱵᱩᱡᱷᱟᱹᱣᱟᱜ ᱢᱮᱭᱟ ᱟᱢᱤᱨ ᱢᱚᱱᱮᱛᱮ ᱛᱮᱜᱮ ᱵᱚᱞᱮ ᱵᱟᱹᱵᱩ ᱱᱚᱣᱟ ᱫᱚ ᱦᱟᱸᱝᱠᱟ ᱥᱮ ᱱᱚᱝᱠᱟ ᱵᱚᱞᱮ ᱮᱱᱦᱚᱸ ᱵᱟᱭ ᱮᱜᱮᱨ ᱠᱟᱛᱮᱫ ᱵᱟᱭ ᱢᱮᱛᱟᱢᱟ ᱟᱢ ᱫᱚ ᱱᱚᱝᱠᱟ ᱜᱮ ᱦᱩᱭᱩᱜ ᱛᱟᱢᱟ ᱱᱚᱝᱠᱟᱭ ᱢᱮ ᱱᱚᱣᱟ ᱜᱮ ᱥᱟᱦᱤ ᱜᱮᱭᱟ ᱚᱱᱟ ᱠᱚᱫᱚ ᱵᱟᱠᱚ ᱧᱮᱞᱟ ᱟᱫᱚ ᱱᱚᱣᱟ ᱟᱹᱰᱤ ᱢᱚᱡᱽ ᱜᱮᱭᱟ ᱥᱮ ᱟᱹᱰᱤ ᱱᱟᱯᱟᱭ ᱜᱮᱭᱟ ᱡᱮ ᱜᱚᱜᱚᱼᱵᱟᱵᱟᱣᱟᱜ ᱢᱤᱫᱴᱮᱱ ᱱᱚᱣᱟ ᱵᱮᱣᱦᱟᱨ ᱢᱮᱱᱟᱜᱼᱟ ᱟᱵᱚ ᱯᱟᱹᱨᱥᱤ ᱛᱮ ᱛᱚ ᱟᱢᱮᱢ ᱵᱩᱡᱷᱟᱹᱣ ᱠᱮᱫᱟ ᱵᱚᱞᱮ ᱱᱚᱣᱟ ᱫᱚ ᱵᱟᱹᱲᱤᱡ ᱡᱤᱱᱤᱥ ᱠᱟᱱᱟ ᱛᱚ ᱟᱢ ᱦᱚᱸ ᱵᱩᱡᱷᱟᱹᱣ ᱡᱟᱹᱨᱩᱲ ᱠᱟᱱᱟ ᱟᱫᱚ ᱱᱚᱣᱟ ᱠᱚ ᱵᱟᱨᱮᱛᱮ ᱟᱢ ᱪᱮᱫ ᱮᱢ ᱢᱮᱱ ᱚᱪᱚᱭᱮᱫᱟ ᱡᱮ ᱜᱚᱼᱵᱟᱵᱟ ᱟᱵᱚ ᱪᱮᱛᱟᱱ ᱨᱮ ᱟᱹᱰᱤ ᱡᱟᱹᱥᱛᱤ ᱵᱟᱠᱚ ᱨᱚᱲᱟ ᱡᱮ ᱡᱚᱠᱷᱚᱱ ᱟᱢ ᱞᱟᱹᱴᱩᱜᱼᱟ ᱥᱮᱢ ᱦᱟᱨᱟᱜᱼᱟ ᱩᱱ ᱥᱩᱢᱚᱭ ᱨᱮ
ᱦᱮᱸ ᱤᱧᱟᱹᱜ ᱢᱮᱱ ᱞᱮᱠᱟ ᱛᱮᱫᱚ ᱟᱭᱳᱼᱵᱟᱵᱟ ᱡᱚᱠᱷᱚᱱ ᱟᱵᱚ ᱠᱟᱹᱴᱤᱡ ᱵᱚᱱ ᱛᱟᱦᱮᱱᱟ ᱩᱱᱢᱟ ᱡᱟᱦᱟᱱᱟᱜ ᱜᱮ ᱵᱟᱵᱚ ᱪᱤᱠᱟᱹ ᱞᱮᱠᱷᱟᱡ ᱵᱚᱛᱚᱨ ᱦᱚᱪᱚ ᱞᱮᱠᱟ ᱠᱚ ᱫᱟᱞ ᱵᱚᱱᱟ ᱥᱮ ᱢᱮᱛᱟ ᱵᱚᱱᱟ ᱠᱚᱦᱚᱸ ᱱᱚᱣᱟ ᱫᱚ ᱪᱮᱠᱟ ᱜᱮ ᱞᱟᱜᱟᱜᱼᱟ ᱵᱟᱝ ᱚᱱᱠᱟ ᱞᱮᱠᱟᱱ ᱵᱟᱝ ᱜᱟᱱᱚᱜᱼᱟ ᱩᱱ ᱫᱚ ᱟᱵᱚ ᱵᱩᱡᱽ ᱵᱟᱵᱚᱱ ᱵᱟᱵᱚᱱ ᱥᱮᱬᱟ ᱟᱠᱟᱜᱼᱟ ᱵᱩᱡᱽ ᱩᱱᱟᱹᱜ ᱵᱟᱝ ᱵᱚᱱ ᱵᱩᱡᱷᱟᱹᱣᱟ ᱦᱮᱸᱥᱮ ᱡᱩᱫᱤ ᱡᱚᱠᱷᱚᱱ ᱟᱵᱚ ᱵᱚᱱ ᱞᱟᱹᱴᱩᱜᱼᱟ ᱟᱵᱚᱣᱟᱜ ᱟᱹᱰᱤ ᱟᱹᱰᱤ ᱢᱟᱨᱟᱝᱚᱜ ᱟᱵᱚᱱ ᱟᱫᱚ ᱡᱟᱦᱟᱱ ᱠᱟᱛᱷᱟ ᱜᱮ ᱡᱟᱦᱟᱱ ᱠᱟᱛᱷᱟ ᱫᱚ ᱚᱱᱠᱟ ᱞᱮᱠᱟ ᱫᱚ ᱵᱟᱝ ᱠᱚ ᱢᱮᱱ ᱫᱟᱲᱮ ᱟᱵᱚᱱᱟ ᱩᱱᱠᱩ ᱫᱚᱠᱚ ᱵᱩᱡᱷᱟᱹᱣᱟ ᱟᱭᱳ ᱵᱟᱵᱟ ᱫᱚ ᱡᱮᱹ ᱱᱤᱛᱚᱜ ᱫᱚ ᱵᱟᱹᱵᱩ ᱥᱮ ᱢᱟᱹᱭ ᱫᱚ ᱦᱟᱨᱟ ᱟᱠᱟᱱᱟ ᱡᱚᱛᱷᱮᱥᱴᱚ ᱩᱱᱤ ᱵᱩᱡ ᱵᱷᱟᱜᱮ ᱵᱟᱹᱲᱤᱡ ᱫᱚ ᱚᱱᱟ ᱫᱚ ᱵᱩᱡ ᱛᱟᱭᱟ ᱱᱤᱥᱪᱭ ᱚᱱᱟ ᱠᱷᱟᱹᱛᱤᱨ ᱜᱮ ᱟᱵᱚ ᱫᱚ ᱢᱟᱱᱮ ᱚᱠᱟ ᱞᱮᱠᱟ ᱫᱚ ᱵᱟᱠᱚ ᱵᱚᱱᱟ ᱱᱚᱣᱟ ᱫᱚ ᱠᱚᱨᱟᱣ ᱛᱮᱜᱮ ᱦᱩᱭᱩᱜᱼᱟ ᱥᱮ ᱪᱮᱫ ᱞᱮᱠᱟ
ᱦᱩᱸ ᱚᱱᱠᱟ ᱠᱟᱱ ᱜᱮᱭᱟ ᱟᱨ ᱱᱚᱣᱟ ᱦᱚᱸ ᱟᱹᱰᱤ ᱱᱟᱯᱟᱭ ᱵᱩᱡᱷᱟᱹᱜᱼᱟ ᱡᱚᱠᱷᱚᱱ ᱟᱢ ᱜᱚᱜᱚᱼᱵᱟᱵᱟ ᱾ ᱟᱢ ᱴᱷᱮᱱ ᱪᱮᱛᱟᱱ ᱨᱮ ᱩᱱᱤ ᱵᱩᱡᱷᱟᱹᱣ ᱡᱟᱲᱤᱱᱟᱭ ᱩᱱᱤ ᱫᱚ ᱱᱤᱛᱚᱜ ᱠᱚᱲᱟ ᱱᱟᱭ ᱥᱮ ᱠᱩᱲᱤ ᱱᱟᱭ ᱱᱤᱛᱚᱜ ᱫᱚ ᱟᱡ ᱦᱚᱸ, ᱟᱡ ᱦᱚᱭ ᱵᱩᱡᱷᱟᱹᱣᱮᱫ ᱠᱟᱱ ᱜᱮᱭᱟ ᱡᱮ ᱚᱠᱟᱴᱟᱜ ᱠᱟᱱᱟ ᱵᱟᱹᱲᱤᱡ ᱡᱤᱱᱤᱥ ᱚᱠᱟᱴᱟᱜ ᱠᱟᱱᱟ ᱢᱚᱡᱽ ᱡᱤᱱᱤᱥ, ᱟᱨ ᱪᱮᱫ ᱠᱚ ᱪᱮᱠᱟ ᱞᱟᱹᱠᱛᱤᱭᱟ ᱾ ᱪᱮᱫ ᱠᱚ ᱪᱤᱠᱟ ᱵᱟᱝ ᱞᱟᱹᱠᱛᱤᱜᱼᱟ ᱪᱮᱫ ᱠᱚ ᱪᱤᱠᱟᱹ ᱡᱟᱹᱨᱩᱲᱟ ᱪᱮᱫ ᱠᱚ ᱪᱤᱠᱟᱹ ᱵᱟᱝ ᱡᱟᱹᱨᱩᱲᱟ ᱛᱚ ᱚᱱᱮ ᱚᱱᱟ ᱦᱚᱸ ᱟᱹᱰᱤ ᱱᱟᱯᱟᱭ ᱡᱤᱱᱤᱥ ᱠᱟᱱᱟ ᱡᱮ ᱟᱨᱻ ᱱᱚᱣᱟ ᱦᱚᱸ ᱧᱮᱞ ᱠᱟᱱᱟ ᱟᱹᱰᱤ ᱡᱟᱹᱥᱛᱤ ᱜᱮ ᱡᱚᱠᱷᱚᱱ ᱟᱢ ᱜᱤᱫᱽᱨᱟᱹᱢ ᱛᱟᱦᱮᱱᱟ ᱛᱚ ᱟᱹᱰᱤ ᱡᱟᱹᱥᱛᱤ ᱮᱜᱮᱨ ᱢᱮᱨᱮ ᱫᱟᱞ ᱢᱮ ᱨᱮᱦᱚᱸᱭ ᱾ ᱯᱟᱞᱮᱱ ᱦᱚᱸᱭ ᱫᱩᱞᱟᱹᱲ ᱢᱮ ᱜᱮᱭᱟᱭ ᱱᱚᱣᱟ ᱦᱚᱸ ᱟᱹᱰᱤ ᱡᱟᱹᱥᱛᱤ ᱧᱮᱞ ᱟᱠᱟᱱᱟ ᱾ ᱟᱨ ᱱᱚᱣᱟ ᱵᱟᱨᱮ ᱛᱮᱜᱮ ᱦᱟᱸᱜ ᱟᱢ ᱪᱮᱫ ᱮᱢ ᱨᱚᱲᱮᱫ ᱠᱟᱱ ᱛᱟᱞᱟᱝᱟ ᱞᱟᱦᱟ ᱥᱮᱫ ᱢᱤᱫᱵᱟᱨ ᱠᱟᱛᱷᱟ ᱱᱚᱣᱟ ᱟᱨᱦᱚᱸ ᱡᱚᱲᱟᱣ ᱛᱞᱟᱝ ᱢᱮ, ᱡᱟᱛᱮ ᱟᱨᱦᱚᱸ ᱢᱚᱡᱽ ᱧᱚᱜ ᱦᱮᱸ
ᱦᱮᱸ ᱤᱧᱟᱹᱜ ᱢᱮᱱ ᱞᱮᱠᱟᱛᱮ ᱫᱚ ᱟᱭᱳ ᱵᱟᱵᱟ ᱫᱚ ᱦᱚᱭᱛᱚ ᱟᱵᱚ ᱟᱵᱚ ᱫᱚᱠᱚ ᱫᱟᱞ ᱵᱚᱱᱟ ᱠᱚ ᱪᱮᱜ ᱟᱵᱚ ᱟᱵᱚ ᱫᱟᱞ ᱥᱮ ᱟᱹᱲᱤᱥ ᱮᱜᱮᱨ ᱵᱚᱱᱟ ᱠᱚ ᱚᱱᱟ ᱫᱚ ᱟᱵᱚᱣᱟᱜ ᱵᱷᱟᱜᱤ ᱞᱟᱹᱜᱤᱫ ᱛᱮᱜᱮ ᱡᱩᱫᱤ ᱠᱟᱹᱴᱤᱡ ᱠᱷᱚᱱᱟᱜ ᱟᱵᱚ ᱵᱟᱝ ᱠᱚ ᱮᱜᱮᱨ ᱵᱚᱱᱟ ᱥᱮ ᱵᱟᱝ ᱠᱚ ᱫᱟᱞ ᱵᱚᱱᱟ ᱟᱵᱚ ᱟᱭᱳ ᱵᱟᱵᱟ ᱪᱮᱛᱟᱱ ᱨᱮ ᱩᱱᱟᱹᱜ ᱢᱟᱱᱮ ᱪᱮᱫ ᱠᱚ ᱞᱟᱹᱭᱟ ᱾ ᱢᱟᱱᱮ ᱩᱱᱟᱹᱜ ᱵᱟᱵᱚᱱ ᱵᱚᱛᱚᱨ ᱟᱠᱚ ᱜᱮᱭᱟ ᱦᱮᱸ ᱤᱧ ᱤᱧ ᱟᱭᱳ ᱥᱮ ᱤᱧ ᱢᱟ ᱫᱚ ᱪᱮᱫ ᱦᱚᱸ ᱵᱟᱭ ᱢᱤᱛᱟᱹᱧᱟ ᱡᱮ ᱡᱟᱦᱟᱱᱟᱜ ᱾ ᱤᱧ ᱡᱟᱦᱟᱸ ᱪᱮᱠᱟᱹ ᱫᱟᱲᱮᱭᱟᱜᱼᱟ ᱢᱮᱱᱠᱷᱟᱱ ᱠᱟᱹᱴᱤᱡ ᱠᱷᱚᱱᱟᱜ ᱡᱩᱫᱤ ᱢᱤᱫᱴᱮᱱ ᱜᱤᱫᱽᱨᱟᱹᱢ ᱥᱟᱥᱮᱛ ᱨᱮᱢ ᱫᱚᱦᱚᱭᱮᱭᱟ ᱩᱱᱤ ᱫᱚ ᱦᱚᱭᱛᱚ ᱵᱷᱟᱜᱮ ᱞᱮᱠᱟ ᱜᱮ ᱦᱚᱲᱚᱜᱼᱟᱭ ᱚᱱᱟ ᱠᱷᱟᱹᱛᱤᱨ ᱜᱮ ᱡᱟᱹᱱᱤᱡ ᱠᱷᱟᱱ ᱟᱭᱳ-ᱵᱟᱵᱟ ᱫᱚ ᱟᱹᱰᱤ ᱢᱟᱱᱮ ᱡᱟᱛᱮ ᱟᱵᱚ ᱵᱷᱟᱜᱤ ᱧᱚᱜ ᱵᱚᱱ ᱛᱮᱭᱟᱨᱚᱜ ᱢᱟ ᱥᱮ ᱥᱟᱱᱟᱢᱟᱜ ᱵᱚᱱ ᱵᱩᱡᱷᱟᱹᱣ ᱢᱟ ᱚᱱᱟ ᱠᱷᱟᱹᱛᱤᱨ ᱛᱮᱜᱮ ᱦᱭᱛᱳ ᱚᱱᱠᱟ ᱠᱚ ᱢᱮᱛ ᱛᱟᱵᱚᱱᱟ ᱤᱧᱟᱜ ᱢᱮᱱ ᱞᱮᱠᱟ ᱛᱮᱫᱚ ᱾
ᱦᱮᱸ ᱟᱹᱰᱤ ᱱᱟᱯᱟᱭ ᱥᱮ ᱟᱹᱰᱤ ᱡᱚᱛᱷᱟᱛ ᱠᱟᱛᱷᱟᱢ ᱞᱟᱹᱭ ᱠᱮᱫᱟ ᱾ ᱡᱮ ᱡᱚᱛᱚᱣᱟᱜ ᱩᱱᱠᱩ ᱫᱚᱠᱚ ᱵᱩᱡᱷᱟᱹᱣ ᱠᱟᱜᱼᱟ ᱞᱟᱦᱟ ᱠᱷᱚᱡ ᱜᱮ ᱡᱮ ᱱᱩᱭ ᱫᱚ ᱱᱚᱝᱠᱟ ᱥᱮ ᱦᱟᱱᱠᱟ ᱾ ᱟᱨ ᱠᱩᱲᱤ ᱠᱚᱲᱟ ᱨᱮᱢᱟ ᱦᱟᱸᱜ ᱪᱮᱫ ᱦᱚᱸ ᱵᱟᱭ ᱢᱮᱛᱟᱢᱟ ᱡᱟᱦᱟᱸᱭ ᱜᱮ ᱵᱷᱳᱜᱽ ᱦᱟᱸᱜ ᱮ ᱵᱩᱡᱷᱟᱹᱣ ᱜᱮᱭᱟ ᱱᱤᱛᱚᱜ ᱫᱚ ᱠᱩᱲᱤ ᱮᱱᱟᱭ ᱵᱤᱴᱤ ᱫᱚ ᱟᱵᱚ ᱪᱮᱫ ᱪᱮᱠᱟᱭᱟ ᱵᱟᱭ ᱪᱮᱠᱟᱭᱟ ᱡᱚᱛᱚ ᱦᱟᱸᱜ ᱮ ᱵᱩᱡᱷᱟᱹᱣ ᱜᱮᱭᱟ ᱾ ᱱᱤᱛ ᱫᱚ ᱦᱟᱨᱟ ᱠᱮᱫᱮᱭᱟ ᱱᱩᱭ ᱫᱚ ᱜᱤᱫᱽᱨᱟᱹ ᱫᱚ ᱵᱟᱝ ᱠᱟᱱᱟ ᱡᱚᱛᱚᱭ ᱵᱩᱡᱷᱟᱹᱣ ᱜᱮᱭᱟ ᱾ ᱟᱫᱚ ᱚᱱᱟ ᱞᱮᱠᱟ ᱛᱮᱦᱚᱸ ᱟᱵᱚ ᱠᱚ ᱟᱲᱟᱜ ᱠᱟᱵᱚᱱᱟ ᱥᱮ ᱢᱮᱱ ᱠᱮᱭᱟ ᱡᱟᱹᱥᱛᱤ ᱵᱟᱭ ᱮᱜᱮᱨ ᱢᱮᱭᱟ ᱥᱮ ᱵᱟᱭ ᱢᱮᱛᱟᱢᱟ ᱡᱟᱹᱥᱛᱤ ᱟᱨ ᱠᱚᱲᱟ ᱜᱤᱫᱽᱨᱟᱹ ᱦᱚᱸ, ᱡᱟᱹᱥᱛᱤ ᱵᱟᱭ ᱢᱮᱛᱟᱢᱟ ᱡᱚᱠᱷᱚᱱ ᱞᱟᱹᱴᱩᱜᱼᱟ ᱟᱨ ᱚᱱᱟ ᱦᱚᱸ ᱧᱮᱞ ᱠᱟᱱᱟ ᱡᱮ ᱠᱟᱹᱴᱤᱡ ᱠᱷᱚᱡ ᱜᱮ ᱱᱮᱛᱟᱨ ᱫᱚᱠᱚ ᱟᱲᱟᱜ ᱠᱩ ᱠᱟᱱᱟ ᱠᱟᱹᱴᱤᱡ ᱠᱷᱚᱱ ᱢᱮᱱ ᱠᱟᱛᱮᱫ ᱫᱚ ᱢᱮᱱᱫᱟ ᱛᱤᱱ ᱮᱡᱽ ᱨᱮᱜᱮ ᱠᱚ ᱟᱲᱟᱜ ᱠᱟᱠᱚ ᱠᱟᱱᱟ ᱵᱟᱨᱚ ᱛᱮᱨᱚ ᱥᱟᱞ ᱨᱮᱜᱮ, ᱟᱫᱚ ᱩᱱᱠᱩ ᱫᱚ ᱪᱮᱫ ᱠᱚ ᱪᱤᱠᱟᱹᱭᱮᱫᱟ ᱛᱤᱱᱟᱹᱜ ᱦᱟᱸᱜ ᱟᱠᱚᱨᱮᱱ ᱜᱟᱛᱮ ᱠᱚ ᱥᱮ ᱛᱤᱱᱟᱹᱜ ᱠᱚ ᱫᱟᱬᱟᱱ ᱠᱟᱱᱟ ᱦᱟᱱᱛᱮ ᱢᱮᱞᱟ ᱱᱚᱛᱮ ᱢᱮᱞᱟ ᱾ ᱛᱚ ᱩᱱᱠᱩ ᱠᱚ ᱯᱟᱸᱡᱟᱭᱮᱫ ᱠᱚᱣᱟ ᱟᱨ ᱯᱟᱸᱡᱟ ᱯᱟᱸᱡᱟ ᱛᱮᱠᱚ ᱪᱮᱫ ᱮᱫᱟ ᱡᱮ ᱟᱭᱢᱟ ᱰᱷᱮᱨ ᱡᱤᱱᱤᱥ ᱚᱱᱠᱟᱱᱟᱜ ᱚᱠᱟ ᱫᱚ ᱵᱟᱝ ᱪᱮᱠᱟ ᱡᱟᱹᱨᱩᱲᱟ ᱚᱱᱟ ᱠᱚ ᱠᱚ ᱪᱤᱠᱟᱭᱮᱫᱟ ᱾ ᱟᱫᱚ ᱟᱹᱰᱤ ᱢᱩᱥᱠᱤᱞ ᱱᱚᱣᱟ ᱧᱮᱞᱚᱜᱚᱜ ᱠᱟᱱᱟ ᱟᱵᱚᱣᱟᱜ ᱥᱚᱢᱟᱡᱽ ᱨᱮ ᱥᱮ ᱢᱮᱱᱠᱮ ᱟᱵᱚᱣᱟᱜ ᱱᱚᱣᱟ ᱥᱟᱱᱛᱟᱞ ᱯᱟᱨᱜᱟᱱᱟ ᱪᱷᱮᱛᱨᱚ ᱨᱮ ᱛᱚ ᱱᱚᱜᱼᱚᱭ ᱱᱚᱣᱟ ᱜᱮ ᱟᱹᱰᱤ ᱢᱩᱥᱠᱤᱞ ᱟᱨ, ᱡᱚᱠᱷᱚᱱ ᱩᱱᱠᱩ ᱠᱚ ᱪᱟᱞᱟᱜᱼᱟ ᱛᱚ ᱚᱸᱰᱮ ᱦᱚᱸ ᱪᱮᱫ ᱠᱚ ᱪᱤᱠᱟᱹᱭᱟ ᱦᱟᱸᱰᱮ ᱱᱚᱣᱟ ᱠᱚ ᱰᱟᱱᱥᱟ ᱦᱟᱸᱱᱟ ᱠᱚ ᱪᱮᱠᱟᱹᱭᱟ ᱧᱩ ᱵᱟᱲᱟᱭ ᱟᱠᱚ ᱫᱚᱱ ᱵᱟᱲᱟᱭ ᱟᱠᱚ ᱛᱚ ᱢᱤᱫᱴᱮᱱ ᱢᱮᱱ ᱠᱮᱜᱼᱟ ᱵᱚᱞᱮ ᱞᱟᱡᱟᱯᱟᱲᱟᱣ ᱞᱮᱠᱟᱛᱮᱢ ᱢᱮᱱ ᱠᱮᱭᱟ ᱢᱤᱫᱴᱮᱱ ᱵᱚᱞᱮ ᱟᱵᱚᱣᱟᱜ ᱤᱭᱟᱹ ᱛᱚ ᱱᱚᱣᱟ ᱠᱚ ᱵᱟᱨᱮᱛᱮ ᱦᱟᱸᱜ ᱟᱢ ᱪᱮᱫ ᱮᱢ ᱢᱮᱱ ᱦᱚᱪᱚᱭᱮᱫᱟ ᱟᱢᱦᱚᱸ ᱢᱤᱫᱵᱟᱨ ᱠᱟᱛᱷᱟ ᱱᱚᱣᱟ ᱨᱮ ᱞᱟᱹᱭ ᱛᱟᱞᱟᱝ ᱢᱮ,
ᱟᱪᱪᱷᱟ ᱤᱧᱟᱹᱜ ᱢᱮᱱ ᱞᱮᱠᱟ ᱛᱮᱫᱚ ᱡᱟᱦᱟᱸ ᱦᱟᱸᱰᱮ ᱱᱟᱸᱰᱮ ᱜᱟᱛᱮ ᱠᱚ ᱠᱚ ᱪᱟᱞᱟᱜ ᱠᱟᱱᱟ ᱾ ᱛᱚ ᱢᱮᱫᱴᱮᱱ ᱢᱮᱫᱴᱮᱱ ᱦᱚᱲ ᱫᱚ ᱢᱮᱫᱴᱮᱱ ᱵᱟᱹᱲᱤᱡ ᱢᱟᱱᱮ ᱢᱮᱫᱴᱮᱱ ᱦᱚᱲᱟᱜ, ᱵᱟᱹᱲᱤᱡ ᱯᱤᱪᱷᱚᱱ ᱨᱮ ᱥᱮ ᱟᱡᱨᱮᱱ ᱜᱟᱛᱮ ᱜᱮᱠᱚ ᱛᱟᱦᱮᱱᱟ ᱤᱧᱟᱹᱜ ᱢᱮᱱ ᱞᱮᱠᱟ ᱛᱮᱫᱚ ᱾ ᱡᱩᱫᱤ ᱩᱱᱠᱩ ᱥᱟᱱᱟᱢ ᱜᱟᱛᱮ ᱠᱚ ᱵᱩᱡᱽ ᱠᱮᱭᱟ ᱡᱮ ᱵᱟᱝᱢᱟ, ᱵᱟᱝ ᱱᱚᱣᱟ ᱫᱚ ᱵᱟᱵᱚᱱ ᱱᱚᱝᱠᱟᱭᱟ ᱱᱚᱣᱟ ᱫᱚ ᱵᱟᱹᱲᱤᱡᱚᱜᱼᱟ ᱵᱟᱠᱷᱟᱡ ᱟᱭᱳ ᱵᱟᱵᱟ ᱦᱟᱱᱟ ᱱᱤᱭᱟᱹ ᱠᱟᱛᱷᱟ ᱠᱚ ᱟᱸᱡᱚᱢ ᱟᱠᱚᱣᱟ ᱮᱴᱟᱜ ᱦᱚᱲ, ᱡᱮ ᱟᱢᱨᱮᱱ ᱠᱩᱲᱤ ᱜᱤᱫᱽᱨᱟᱹ ᱫᱚ ᱟᱢ ᱫᱚ ᱪᱮᱫ ᱞᱮᱠᱟᱱ ᱚ ᱤᱭᱟᱹ ᱥᱤᱠᱷᱟᱢ ᱮᱢ ᱠᱟᱫᱮᱭᱟ ᱱᱚᱝᱠᱟ ᱦᱟᱸᱰᱮ ᱮᱱᱮᱡ ᱵᱟᱲᱟᱭ ᱫᱟᱭ ᱧᱩ ᱵᱟᱲᱟᱭ ᱫᱟᱭ, ᱵᱟᱵᱚᱱ ᱱᱚᱝᱠᱟᱭᱟ ᱢᱤᱫ ᱦᱚᱲ ᱨᱮᱫᱚ ᱡᱟᱦᱟᱱ ᱡᱤᱱᱤᱥ ᱱᱤᱡᱮ ᱱᱤᱡᱮ ᱛᱮᱫᱚ ᱵᱟᱢ ᱵᱟᱹᱲᱤᱡᱚᱜᱼᱟ ᱟᱢ ᱟᱢᱟᱜ ᱵᱟᱹᱲᱤᱡ ᱯᱮᱪᱷᱚᱱ ᱨᱮ ᱦᱚᱭᱛᱳ ᱟᱢᱨᱮᱱ ᱜᱟᱛᱮ ᱠᱚ ᱛᱟᱦᱮᱱᱟ ᱱᱤᱥᱪᱳᱚᱭ ᱠᱚ ᱛᱟᱦᱮᱱ ᱜᱮᱭᱟ ᱛᱚᱵᱮ ᱟᱹᱱᱤᱡ ᱟᱢ ᱵᱟᱹᱲᱤᱡᱚᱜ ᱟᱢ ᱵᱟᱠᱷᱟᱡ ᱫᱚ ᱵᱟᱢ ᱵᱟᱹᱲᱤᱡᱚᱜᱼᱟᱢᱟ ᱾
ᱚᱱᱠᱟ ᱠᱟᱱ ᱜᱮᱭᱟ ᱡᱟᱹᱥᱛᱤ ᱫᱚ ᱦᱟᱸᱜ ᱜᱟᱛᱮ ᱠᱚᱜᱮ ᱡᱟᱹᱥᱛᱤ ᱫᱚᱠᱚ ᱵᱟᱹᱲᱤᱡ ᱵᱚᱱᱟ ᱵᱟᱹᱲᱤᱡ ᱢᱮᱱ ᱠᱟᱛᱮᱫ ᱫᱚ ᱵᱚᱞᱮ, ᱩᱱᱤ ᱦᱟᱱᱛᱮ ᱟᱹᱭᱩᱨ ᱢᱮᱭᱟ ᱥᱮ ᱦᱟᱺᱰᱤ ᱧᱩᱚᱜ ᱦᱚᱸ ᱡᱚᱠᱷᱚᱱ ᱵᱟᱢ ᱵᱟᱲᱟᱭᱟ ᱥᱮ ᱡᱟᱦᱟᱱᱟᱜ ᱜᱮ ᱵᱟᱢ ᱵᱟᱲᱟᱭᱟ ᱡᱚᱡᱚᱢ ᱦᱚᱸ, ᱛᱚ ᱩᱱᱤᱭ ᱢᱮᱛᱟᱢᱟ ᱡᱮ ᱤᱭᱟᱹ ᱵᱟᱝ ᱪᱤᱠᱟᱹᱜᱼᱟ ᱦᱟᱸᱜ ᱢᱤᱫ ᱫᱷᱚᱢ ᱢᱟ ᱦᱟᱸᱜ ᱵᱟᱝ ᱪᱤᱠᱟᱹᱜᱼᱟ ᱡᱟᱦᱟᱱᱟᱜ ᱮᱢ ᱪᱤᱠᱟ ᱞᱮᱱᱠᱷᱟᱱ ᱪᱮᱫ ᱦᱚᱸ ᱵᱟᱝ ᱦᱩᱭᱩᱜᱼᱟ ᱤᱧ ᱧᱯ ᱥᱟᱝᱠᱟ ᱥᱮ ᱪᱮᱫᱪᱚᱭ ᱞᱟᱹᱭ ᱛᱟᱭᱟ ᱵᱚᱞᱮ ᱯᱷᱤᱨ ᱟᱨᱦᱚᱸ ᱢᱮᱱᱟ ᱟᱨᱠᱷᱟᱱ ᱵᱟᱞᱮ ᱫᱚᱞ ᱢᱮᱭᱟ ᱪᱤᱠᱟᱹ ᱢᱮᱭᱟ ᱦᱟᱱᱟ ᱥᱮ ᱱᱚᱣᱟ ᱟᱨ ᱡᱚᱠᱷᱚᱱ ᱠᱟᱹᱴᱤᱡ ᱠᱷᱚᱡ ᱡᱚᱠᱷᱚᱱ ᱢᱤᱫᱵᱟᱨ ᱫᱷᱚᱨᱮᱢ ᱵᱮᱣᱦᱟᱨ ᱠᱮᱫᱟᱢ ᱛᱟᱭᱚᱢᱛᱮ ᱤᱱᱠᱟᱹ ᱤᱱᱠᱟᱹ ᱢᱚᱸᱡᱮᱢ ᱟᱹᱭᱠᱟᱹᱣ ᱠᱮᱫᱟ ᱛᱚ ᱚᱱᱠᱟ ᱠᱚ ᱢᱮᱱ ᱠᱮᱫᱟ ᱵᱚᱞᱮ ᱢᱤᱫᱴᱮᱱ ᱚᱱᱟ ᱨᱮᱭᱟᱜ ᱯᱮᱨᱤᱭᱳᱰ ᱵᱮᱱᱟᱣ ᱚᱱᱟ ᱯᱤᱨᱤᱭᱳᱰ ᱢᱮᱱ ᱠᱟᱛᱮᱫ ᱵᱚᱞᱮ ᱴᱟᱭᱤᱢ ᱚᱱᱟᱨᱮ ᱥᱮᱴ ᱮᱱᱟ ᱡᱮ ᱱᱚᱣᱟ ᱡᱚᱠᱷᱚᱱ ᱵᱟᱢ ᱪᱮᱤᱠᱟᱹ ᱛᱚ ᱟᱢ ᱢᱚᱸᱡᱽ ᱵᱟᱢ ᱟᱹᱭᱠᱟᱹᱣᱟ ᱚᱱᱮ ᱚᱱᱠᱟᱱᱟᱜ ᱫᱮᱢᱟᱜᱽ ᱨᱮ ᱥᱮᱴ ᱮᱱᱟ ᱛᱚ ᱚᱱᱟ ᱛᱮᱜᱮ ᱵᱚᱞᱮ ᱢᱤᱫᱴᱮᱱ ᱢᱮᱱᱼᱼ ᱪᱮ ᱱᱚᱣᱟ ᱱᱟᱥ ᱫᱚ ᱦᱟᱸᱜ ᱮᱦᱚᱵᱚᱜ ᱠᱟᱱᱟ ᱵᱟᱹᱭ ᱵᱟᱹᱭᱛᱮ ᱟᱨ ᱡᱚᱠᱷᱚᱱ ᱮᱦᱚᱵ ᱴᱷᱤᱠᱱᱟ ᱛᱟᱭᱚᱢ ᱛᱮᱫᱚ ᱟᱫᱚ ᱚᱱᱟ ᱫᱚ ᱵᱚᱞᱮ ᱦᱤᱲᱤᱧ ᱫᱚ ᱢᱩᱥᱠᱤᱞ ᱜᱮᱭᱟ ᱟᱫᱚ ᱱᱚᱣᱟ ᱠᱚ ᱵᱟᱨᱮᱛᱮ ᱦᱟᱸᱜ ᱟᱢ ᱪᱮᱫ ᱮᱢ ᱢᱮᱱᱮᱫ ᱠᱟᱱ ᱛᱟᱞᱟᱝᱟ ᱚᱱᱟ ᱵᱟᱨᱮᱛᱮ ᱟᱨᱦᱚᱸ ᱢᱤᱫ ᱵᱟᱨ ᱠᱟᱛᱷᱟ ᱟᱢ ᱞᱟᱹᱭ ᱢᱮ
ᱤᱧᱟᱹᱜ ᱢᱮᱱ ᱞᱮᱠᱟ ᱛᱮᱫᱚ ᱡᱟᱦᱟᱸ ᱱᱚᱣᱟ ᱠᱚ ᱱᱤᱛᱚᱜ ᱵᱚᱱ ᱱᱤᱛᱚᱜ ᱢᱟᱱᱮ ᱵᱟᱹᱲᱤᱡᱚᱜ ᱠᱟᱱᱟ ᱠᱚ ᱚᱱᱟ ᱢᱟ ᱜᱟᱛᱮ ᱢᱟ ᱢᱮᱱᱟᱜ ᱠᱚᱜᱮᱭᱟ ᱥᱟᱶ ᱥᱟᱶᱛᱮ ᱟᱠᱚᱣᱟᱜ ᱦᱚᱸ ᱢᱚᱱᱮ ᱢᱮᱱᱟᱜᱼᱟ ᱡᱮᱢᱚᱱ ᱤᱧ ᱱᱚᱣᱟᱧ ᱪᱤᱠᱟᱹ ᱞᱮᱠᱷᱟᱡ ᱦᱚᱭᱛᱚ ᱵᱟᱝ ᱪᱤᱠᱟᱹᱜᱼᱟ ᱡᱩᱫᱤ ᱟᱡ ᱮ ᱪᱤᱱᱛᱟᱹ ᱵᱷᱟᱵᱽᱱᱟ ᱛᱮᱭᱟ ᱵᱟᱝ ᱚᱱᱟ ᱫᱚ ᱵᱟᱹᱲᱤᱡ ᱜᱮᱭᱟ ᱱᱩᱭ ᱥᱮ ᱩᱱᱤ ᱱᱚᱝᱠᱟᱭᱮᱫ ᱛᱟᱦᱮᱸᱫ ᱱᱩᱭ ᱱᱚᱝᱠᱟᱭᱱᱟᱭ ᱵᱟᱹᱲᱤᱡᱮᱫ ᱚᱱᱠᱟ ᱠᱚ ᱞᱟᱹᱭ ᱵᱟᱲᱟᱭᱮᱫ ᱛᱟᱦᱮᱸᱫ ᱱᱩᱭ ᱫᱚ ᱦᱟᱹᱱᱤ ᱫᱚ ᱦᱟᱱᱠᱟ ᱯᱟᱹᱣᱨᱟᱹᱭ ᱧᱩᱭᱮᱫᱟ ᱥᱮ ᱚᱸᱰᱮ ᱜᱤᱛᱤᱡ ᱠᱚᱜ ᱠᱟᱱᱟᱭ ᱜᱤᱛᱤᱡᱚᱜ ᱠᱟᱱᱟ ᱚᱱᱟ ᱫᱚ ᱢᱚᱸᱡᱽ ᱵᱟᱝ ᱧᱮᱞᱚᱜ ᱠᱟᱱᱟ ᱥᱮ ᱡᱟᱦᱟᱱᱟᱜ ᱜᱮᱠᱚ ᱢᱮᱛᱟᱭ ᱠᱟᱱᱟ ᱡᱩᱫᱤ ᱚᱱᱟ ᱧᱮᱞ ᱠᱟᱛᱮᱜ ᱟᱡ ᱮ ᱵᱩᱡᱽ ᱠᱮᱭᱟ ᱮᱸᱰᱮ ᱠᱷᱟᱱ ᱢᱟᱱᱮ ᱦᱮᱸ ᱥᱤᱠᱟᱹᱨᱤᱫᱟᱹᱧ ᱡᱮ ᱜᱟᱛᱼᱼᱼ ᱛᱮ ᱠᱚ ᱵᱟᱹᱲᱤᱡ ᱮᱱᱮᱡᱼᱟ ᱢᱮᱱᱠᱷᱟᱱ ᱟᱢ ᱡᱩᱫᱤ ᱴᱷᱤᱠᱮᱢ ᱛᱟᱦᱮᱱᱟ ᱜᱟᱛᱮ ᱛᱚ ᱟᱨ ᱩᱱᱤ ᱢᱟ ᱤᱭᱟᱹ ᱠᱟᱛᱮ ᱪᱳᱨ ᱠᱟᱛᱮᱜ ᱫᱚ ᱵᱟᱭ ᱪᱤᱠᱟᱹᱭᱟᱱᱟ ᱚᱱᱠᱟ ᱢᱟᱠᱚ ᱞᱟᱹᱭ ᱜᱮᱭᱟ ᱟᱢᱮᱢ ᱵᱩᱡᱟ ᱵᱟᱝ ᱱᱚᱣᱟ ᱫᱚ ᱵᱟᱝ ᱪᱤᱠᱟᱼᱟ ᱵᱷᱟᱜᱮᱭᱟ ᱮᱱᱰᱮᱠᱷᱟᱱ ᱫᱚ ᱢᱟᱱᱮ ᱵᱟᱢ ᱵᱟᱹᱲᱤᱡᱚᱜᱼᱟ ᱟᱨ ᱡᱩᱫᱤ ᱟᱢ ᱦᱚᱲᱟᱜ ᱠᱟᱛᱷᱟ ᱛᱮᱜᱮᱢ ᱪᱟᱞᱟᱣ ᱞᱮᱠᱷᱟᱱ ᱱᱤᱥᱪᱚᱭᱮᱢ ᱵᱟᱹᱲᱤᱡᱚᱜᱼᱟ ᱞᱟᱹᱭ ᱠᱮᱫᱟ ᱡᱮ ᱟᱢᱟᱜ ᱚᱲᱟᱜ ᱟᱢᱟᱜ ᱫᱩᱣᱟᱹᱨ ᱫᱚ ᱟᱢᱜᱮᱢ ᱧᱮᱞᱟ ᱮᱴᱟᱜ ᱦᱚᱲ ᱫᱚ ᱵᱟᱝᱠᱚ ᱧᱮᱞᱟᱠᱚ
ᱚᱱᱠᱟ ᱠᱟᱱ ᱜᱮᱭᱟ ᱟᱨ ᱱᱚᱣᱟ ᱟᱹᱰᱤ ᱢᱚᱸᱡᱽ ᱠᱟᱛᱷᱟᱢ ᱞᱟᱹᱭ ᱠᱮᱫᱟ ᱡᱮ ᱟᱢᱟᱜ ᱚᱲᱟᱜ ᱫᱩᱣᱟᱹᱨ ᱫᱚ ᱟᱢᱜᱮᱢ ᱧᱮᱞᱟ ᱟᱨ ᱮᱴᱟᱜ ᱦᱚᱲ ᱫᱚ ᱮᱱᱛᱮ ᱚᱠᱚᱭ ᱧᱮᱞ ᱛᱟᱢᱟ ᱟᱨ ᱚᱱᱟ ᱠᱚ ᱟᱹᱰᱤ ᱡᱟᱹᱥᱛᱤ ᱫᱷᱮᱭᱟᱱᱟᱜ ᱦᱩᱭᱩᱜᱼᱟ ᱡᱮ ᱟᱯᱱᱟᱨᱟᱜ ᱜᱷᱟᱨᱚᱸᱡᱽ ᱚᱠᱟ ᱡᱤᱱᱤᱥᱮᱢ ᱢᱮᱱ ᱠᱮᱭᱟ ᱟᱯᱱᱟᱨᱟᱜ ᱦᱚᱲᱢᱚ ᱪᱮ ᱟᱯᱱᱟᱨᱟᱜ ᱚᱠᱟᱢ ᱢᱮᱱ ᱠᱮᱭᱟ ᱦᱟᱨᱮᱠ ᱟᱞᱟᱜᱽ ᱟᱞᱟᱜᱽ ᱦᱚᱲᱢᱚ ᱢᱮᱱᱟᱜ ᱛᱟᱵᱚᱱᱟ ᱡᱟᱸᱜᱟ ᱛᱤ ᱠᱟᱹᱴᱩᱵ ᱛᱚ ᱱᱚᱣᱟ ᱠᱚᱫᱚ ᱟᱹᱰᱤ ᱡᱟᱹᱥᱛᱤ ᱫᱷᱮᱭᱟᱱᱟᱜ ᱡᱟᱹᱨᱩᱲᱟ ᱥᱮᱢ ᱢᱮᱱ ᱠᱮᱭᱟ ᱢᱚᱪᱟ ᱥᱮ ᱰᱟᱴᱟ ᱟᱫᱚ ᱰᱟᱴᱟ ᱦᱟᱸᱜ ᱡᱚᱠᱷᱚᱱᱚ ᱢᱚᱡᱽ ᱱᱟᱯᱟᱭ ᱛᱮᱢ ᱫᱚᱦᱚᱭᱟ ᱵᱚᱨᱚᱥᱚᱜ ᱠᱚ ᱥᱮ ᱫᱟᱹᱛᱟᱹᱱᱤ ᱠᱚᱥᱮᱢ ᱢᱮᱱ ᱠᱮᱭᱟ ᱵᱚᱞᱮ ᱟᱭᱢᱟ ᱰᱷᱮᱨ ᱚᱱᱠᱟᱱᱟᱜ ᱢᱮᱱᱟᱜ ᱠᱟᱫᱟ ᱡᱮ ᱚᱠᱟᱴᱟᱜ ᱵᱮᱣᱦᱟᱨ ᱱᱟᱥᱟ ᱡᱤᱱᱤᱥ ᱪᱮᱠᱟᱹᱭ ᱫᱟᱠᱚ ᱚᱱᱟ ᱠᱚᱫᱚ ᱵᱟᱝ ᱪᱮᱠᱟᱹ ᱡᱟᱹᱨᱩᱲᱟ ᱟᱫᱚ ᱱᱚᱣᱟ ᱠᱚ ᱵᱟᱨᱮᱛᱮ ᱟᱢ ᱪᱮᱫ ᱮᱢ ᱢᱮᱱ ᱚᱪᱚᱭᱮᱫᱟ ᱡᱮ ᱚᱱᱟ ᱱᱟᱥᱟ ᱡᱤᱱᱤᱥ ᱠᱚ ᱵᱚᱱ ᱪᱮᱠᱟᱹᱭᱮᱫ ᱠᱟᱱ ᱚᱱᱟ ᱠᱚᱫᱚ ᱵᱟᱝ ᱪᱮᱠᱟᱹᱭ ᱡᱟᱹᱨᱩᱲᱟ ᱟᱨ ᱛᱤᱱᱟᱹᱜ ᱫᱷᱟᱹᱨᱤᱡ ᱵᱟᱝ ᱪᱮᱠᱟ ᱡᱟᱹᱨᱩᱲᱟ ᱥᱮ ᱪᱮᱠᱟ ᱡᱟᱹᱨᱩᱲ ᱜᱮᱭᱟ ᱚᱱᱟ ᱠᱚ ᱵᱟᱨᱮᱛᱮ ᱢᱤᱫ ᱵᱟᱨ ᱠᱟᱛᱷᱟ ᱠᱚ ᱦᱟᱸᱜ ᱞᱟᱹᱭ ᱛᱟᱞᱟᱝ ᱢᱮ
ᱟᱪᱪᱷᱟ ᱤᱧᱟᱹᱜ ᱢᱮᱱ ᱞᱮᱠᱟ ᱛᱮᱫᱚ ᱦᱚᱸ ᱤᱧ ᱟᱹᱰᱤ ᱦᱚᱲ ᱜᱮ ᱢᱮᱱᱟᱜ ᱠᱚᱣᱟ ᱡᱟᱦᱟᱸ ᱫᱚ ᱢᱟᱱᱮ ᱚᱱᱟ ᱱᱮᱥᱟ ᱢᱮᱱᱟᱜ ᱛᱟᱠᱚ ᱚᱱᱟ ᱵᱟᱝᱠᱷᱟᱱ ᱵᱟᱝᱠᱚ ᱢᱟᱱᱮ ᱵᱟᱝᱠᱚ ᱛᱟᱦᱮᱸ ᱫᱟᱲᱮᱜ ᱜᱮᱭᱟ ᱴᱷᱤᱠᱜᱮᱭᱟ ᱤᱧ ᱢᱟ ᱱᱮᱥᱟ ᱢᱟ ᱴᱷᱤᱠᱜᱮᱭᱟ ᱵᱷᱟᱜᱤ ᱫᱚ ᱵᱷᱟᱜᱮᱭᱟ ᱢᱤᱫ ᱯᱚᱠᱠᱷᱮ ᱫᱚ ᱪᱮᱫᱟᱜ ᱥᱮ ᱡᱟᱦᱟᱱ ᱡᱤᱱᱤᱥ ᱥᱮ ᱟᱢ ᱡᱩᱫᱤ ᱞᱤᱢᱤᱴ ᱨᱮᱢ ᱵᱮᱵᱚᱦᱟᱨᱟ ᱚᱱᱟ ᱫᱚ ᱠᱚᱱᱚ ᱫᱤᱱ ᱵᱟᱝ ᱵᱟᱹᱲᱤᱡᱚᱜᱼᱟ ᱢᱮᱱᱠᱷᱟᱱ ᱟᱢ ᱡᱩᱫᱤ ᱡᱟᱦᱟᱱᱟᱜ ᱜᱮ ᱡᱟᱹᱥᱛᱤᱭᱟᱢ ᱡᱟᱹᱥᱛᱤ ᱵᱚᱞᱮ ᱡᱩᱫᱤ ᱡᱟᱹᱥᱛᱤ ᱧᱩ ᱵᱤᱥᱤ ᱠᱮᱜ-ᱟ ᱧᱮᱞ ᱢᱮ ᱟᱢ ᱚᱲᱟᱜ ᱵᱟᱢ ᱦᱮᱡ ᱫᱟᱲᱮᱭᱟᱜᱼᱟ ᱚᱸᱰᱮᱢ ᱜᱤᱛᱤᱡ ᱠᱚᱜᱼᱟ ᱟᱫᱚ ᱦᱚᱲ ᱠᱚᱠᱚ ᱧᱮᱞ ᱢᱮᱭᱟ ᱚᱱᱟ ᱫᱚ ᱢᱚᱸᱡᱽ ᱵᱟᱭ ᱧᱮᱞᱚᱜᱼᱟ ᱡᱩᱫᱤ ᱟᱢ ᱢᱟ ᱴᱷᱤᱠ ᱜᱮ ᱪᱟᱞᱟᱣᱱᱟᱢ ᱧᱩ ᱠᱮᱫᱟᱢ ᱫᱟᱠᱟ ᱠᱚᱢ ᱡᱚᱢ ᱠᱮᱫᱟ ᱛᱟᱯᱚᱨᱮᱢ ᱡᱟᱹᱯᱤᱫ ᱠᱮᱫᱟ ᱟᱵᱟᱨ ᱥᱮᱛᱟᱜ ᱵᱮᱲᱟ ᱟᱨᱦᱚᱸ ᱠᱟᱹᱢᱤ ᱪᱟᱞᱟᱣᱱᱟ ᱚᱱᱟ ᱢᱟ ᱚᱱᱟᱢᱟ ᱟᱹᱰᱤ ᱢᱚᱸᱡᱽ ᱠᱟᱛᱷᱟ ᱚᱱᱠᱟ ᱢᱟ ᱠᱚᱱᱚ ᱵᱟᱝ ᱵᱟᱹᱲᱤᱡᱚᱜᱼᱟ ᱟᱢ ᱡᱚᱠᱷᱚᱱ ᱜᱮ ᱞᱤᱢᱤᱴᱮᱢ ᱠᱨᱚᱥᱟ ᱩᱱᱜᱮ ᱧᱮᱞᱟᱢ ᱚᱱᱟ ᱫᱚ ᱵᱟᱹᱲᱤᱡ ᱵᱟᱲᱤᱡ ᱥᱮᱫ ᱜᱮ ᱪᱟᱞᱟᱜ ᱠᱟᱱᱟ ᱚᱱᱟ ᱫᱚ ᱤᱧᱟᱹᱜ ᱢᱮᱱ ᱞᱮᱠᱟᱛᱮ ᱡᱟᱦᱟᱱᱟᱜ ᱜᱮ ᱢᱟᱱᱮ ᱧᱩ ᱥᱮ ᱡᱚᱢ ᱴᱷᱤᱠ ᱜᱮᱭᱟ ᱢᱮᱱᱠᱷᱟᱱ ᱚᱱᱟ ᱫᱚ ᱞᱤᱢᱤᱴ ᱨᱮ ᱚᱱᱟ ᱡᱩᱫᱤ ᱵᱟᱹᱲᱛᱤᱜᱼᱟ ᱚᱱᱟᱫᱚ ᱮᱠᱟᱞᱜᱮ ᱵᱟᱝ ᱴᱷᱤᱠᱚᱜᱼᱟ ᱤᱧᱟᱹᱜ ᱢᱮᱱ ᱞᱮᱠᱛᱮ
ᱟᱹᱰᱤ ᱱᱟᱯᱟᱭ ᱠᱟᱛᱷᱟᱢ ᱞᱟᱹᱭ ᱠᱮᱫᱟ ᱟᱨ ᱚᱱᱠᱟᱜᱮ ᱡᱟᱹᱨᱩᱲᱟᱠᱟᱢ ᱢᱮᱱ ᱠᱮᱫ ᱵᱚᱞᱮ ᱱᱟᱥᱟᱣ ᱫᱚ ᱢᱤᱫ ᱥᱚᱠᱟ ᱫᱚ ᱞᱤᱢᱤᱴ ᱨᱮᱢ ᱪᱤᱠᱟᱹᱭ ᱠᱷᱟᱡ ᱫᱚ ᱴᱷᱤᱠ ᱜᱮᱭᱟ ᱟᱫᱚ ᱞᱤᱢᱤᱴ ᱨᱮᱦᱚᱸ ᱡᱚᱠᱷᱚᱱ ᱤᱧ ᱫᱚ ᱚᱱᱟᱧ ᱞᱟᱹᱭᱟ ᱡᱮ ᱚᱠᱟᱴᱟᱜ ᱫᱚ ᱦᱟᱸᱜ ᱢᱮᱱ ᱠᱮᱭᱟ ᱢᱚᱸᱡᱽ ᱞᱟᱹᱜᱤᱫ ᱢᱮᱱᱟᱜᱼᱟ ᱟᱨ ᱚᱠᱟᱴᱟᱜ ᱫᱚ ᱵᱟᱹᱲᱤᱡ ᱞᱟᱹᱜᱤᱫ ᱢᱮᱱᱟᱜᱼᱟ ᱛᱚ ᱵᱟᱹᱲᱤᱡ ᱞᱟᱹᱜᱤᱫ ᱫᱚ ᱢᱮᱱ ᱠᱮ ᱦᱟᱸᱜ ᱵᱚᱞᱮ ᱢᱤᱫ ᱪᱮᱱ ᱱᱚᱝᱠᱟ ᱰᱟᱴᱟ ᱠᱚ ᱜᱮᱨ ᱠᱟᱜ ᱠᱷᱟᱱ ᱫᱤᱱᱟ. ᱢ ᱠᱚ ᱛᱠᱚᱚᱡ ᱵᱟᱲᱟᱭᱮᱫ ᱠᱟᱱ ᱱᱚᱝᱠᱟ ᱫᱚ ᱢᱮᱛᱟᱜᱮᱭᱟ ᱯᱟᱸᱪ ᱦᱟᱡᱟᱨ ᱠᱚ ᱪᱮᱫ ᱠᱚ ᱢᱮᱱᱟᱜᱼᱟ ᱱᱚᱣᱟ ᱠᱚᱫᱚ ᱮᱠᱟᱞᱜᱮ ᱵᱟᱝ ᱞᱟᱹᱠᱛᱤᱭᱟ ᱥᱮ ᱢᱮᱱ ᱠᱟᱱᱟ ᱚᱱᱟ ᱫᱚ ᱵᱟᱹᱲᱤᱡ ᱡᱤᱱᱤᱥ ᱠᱟᱱᱟ ᱟᱢᱟᱜ ᱰᱟᱴᱟᱭ ᱵᱟᱹᱲᱤᱡᱟ ᱥᱮ ᱢᱚᱪᱟᱭ ᱵᱟᱹᱲᱤᱡᱟ ᱥᱮ ᱟᱭᱢᱟ ᱞᱮᱠᱟᱱᱟᱜ ᱞᱟᱡ ᱨᱮᱦᱚᱸ ᱢᱮᱱᱟᱜ ᱛᱟᱵᱚᱱᱟ ᱚᱠᱟ ᱵᱚᱰᱤ ᱨᱮᱭᱟᱜ ᱯᱟᱨᱴ ᱠᱚ ᱚᱱᱟ ᱠᱚᱫᱚ ᱟᱹᱰᱤ ᱡᱟᱹᱥᱛᱤ ᱜᱮ ᱵᱟᱹᱲᱤᱡᱟ ᱥᱮ ᱢᱤᱫᱵᱟᱨ ᱡᱚᱢ ᱠᱷᱟᱭᱜ ᱫᱚ ᱵᱚᱞᱮ ᱟᱨ ᱵᱟᱢ ᱢᱮᱱᱟᱲᱮᱭᱟᱜ ᱵᱚᱞᱮ ᱮᱠᱟᱞ ᱤᱧᱫᱚ ᱵᱟᱹᱧ ᱩᱛ ᱮᱫᱟ ᱡᱚᱛᱚᱧ ᱛᱷᱩ ᱜᱤᱰᱤ ᱠᱟᱜ ᱠᱟᱱᱟ ᱛᱤᱱᱟᱹᱜ ᱵᱟᱝᱟᱱ ᱛᱤᱱᱟᱹᱜ ᱪᱚ ᱵᱚᱞᱚᱜᱮᱭᱟ ᱟᱨ ᱚᱱᱟ ᱵᱚᱞᱚ ᱞᱮᱠᱷᱟᱱ ᱟᱫᱚ ᱵᱟᱹᱲᱤᱡᱟᱜ ᱜᱮ ᱪᱮᱠᱟᱭᱟ ᱦᱚᱲᱢᱚᱭ ᱵᱟᱹᱲᱤᱡᱟᱜᱼᱟ ᱯᱟᱪᱮᱫ ᱪᱚ ᱵᱟᱹᱲᱤᱡ ᱜᱮᱭᱟ ᱛᱚ ᱚᱱᱟ ᱤᱭᱟᱹᱛᱮᱧ ᱢᱮᱱᱟ ᱱᱚᱣᱟ ᱠᱚᱫᱚ ᱦᱟᱸᱜ ᱵᱟᱝ ᱡᱟᱹᱨᱩᱲᱟ ᱟᱨ ᱡᱚᱠᱷᱚᱱ ᱦᱟᱸᱜ ᱚᱠᱟ ᱠᱚ ᱡᱟᱹᱨᱩᱲᱟ ᱚᱱᱟ ᱫᱚᱧ ᱢᱮᱱ ᱠᱮᱭᱟ ᱟᱵᱚᱣᱟᱜ ᱚᱠᱟ ᱥᱚᱢᱟᱡᱽ ᱨᱮ ᱢᱮᱱᱟᱜᱼᱟ ᱴᱩᱠᱩᱡ ᱦᱟᱺᱰᱤ ᱠᱚᱜᱤ ᱱᱚᱣᱟ ᱠᱚᱫᱚᱢ ᱢᱮᱱ ᱠᱮᱭᱟ ᱢᱤᱫ ᱵᱟᱨᱮᱢ ᱧᱩ ᱞᱮᱠᱷᱟᱭᱡ ᱟᱨ ᱱᱚᱣᱟ ᱦᱚᱸᱧ ᱧᱮᱞ ᱟᱠᱟᱟᱜᱼᱟ ᱡᱮ ᱴᱩᱠᱩᱡ ᱦᱸᱱᱰᱤ ᱡᱚᱠᱷᱚᱱᱮᱢ ᱧᱩᱭᱟ ᱛᱚ ᱟᱢᱟᱜ ᱚᱱᱟ ᱚᱠᱟ ᱢᱟᱭᱟᱹ ᱢᱮᱱᱟᱜ ᱛᱟᱢᱟ ᱥᱤᱛᱩᱝ ᱞᱟᱜᱟᱣ ᱟᱠᱚ ᱚᱱᱟ ᱠᱚᱦᱚᱸ ᱪᱟᱵᱟᱜᱼᱟ ᱟᱫᱚ ᱚᱱᱟ ᱞᱟᱹᱜᱤᱫ ᱛᱮᱫᱚ ᱢᱤᱫ ᱵᱟᱨ ᱫᱚ ᱴᱷᱤᱠ ᱜᱮᱭᱟ ᱤᱧᱫᱩᱧ ᱢᱮᱱᱟ ᱟᱫᱚ ᱟᱢ ᱦᱟᱸᱜ ᱱᱚᱣᱟ ᱵᱟᱨᱮᱛᱮ ᱪᱮᱫ ᱮᱢ ᱢᱮᱱ ᱚᱪᱚᱭᱮᱫ ᱠᱟᱱ ᱛᱟᱞᱟᱝᱟ ᱢᱟ ᱢᱤᱫ ᱵᱟᱨ ᱠᱟᱛᱷᱟ ᱟᱢ ᱱᱚᱣᱟ ᱨᱮ ᱞᱟᱹᱭᱢᱮ
ᱪᱮᱫ ᱞᱮᱠᱟ ᱵᱟᱹᱧ ᱵᱩᱡᱞᱮᱜᱼᱟ ᱢᱤᱫ ᱫᱷᱟᱣ ᱞᱟᱹᱭᱟᱜ ᱢᱮᱥᱮ
ᱦᱮᱸ ᱤᱧ ᱫᱩᱧ ᱢᱮᱱ ᱠᱮᱫᱟ ᱡᱮ ᱟᱵᱚᱣᱟᱜ ᱚᱠᱟ ᱥᱚᱢᱟᱡᱽ ᱨᱮ ᱢᱮᱱᱟᱜᱼᱟ ᱡᱮ ᱟᱭᱢᱟ ᱰᱷᱮᱨ ᱚᱱᱠᱟᱱᱟᱜ ᱡᱤᱱᱤᱥ ᱢᱮᱱᱟᱜᱼᱟ ᱚᱠᱟ ᱫᱚ ᱢᱮᱱ ᱠᱮᱭᱟᱢ ᱵᱚᱞᱮ ᱛᱷᱚᱲᱟ ᱜᱟᱱ ᱦᱚᱢ ᱤᱭᱟᱹ ᱞᱮᱠᱷᱟᱡ ᱥᱮ ᱢᱮᱱᱠᱮᱭᱟᱢ ᱢᱤᱰᱤᱭᱟᱢ ᱨᱮ ᱛᱟᱦᱮᱱ ᱨ ᱰᱷᱮᱨ ᱦᱚᱸ ᱵᱟᱝ ᱠᱚᱢᱦᱚ ᱵᱟᱝ ᱢᱮᱱ ᱠᱮᱭᱟᱢ ᱛᱷᱚᱝ ᱛᱚ ᱡᱮᱭᱥᱮ ᱢᱤᱫᱴᱮᱱ ᱟᱜ ᱵᱚᱞᱮ ᱰᱟᱴᱟ ᱨᱮᱠᱚ ᱡᱚᱢᱟ ᱚᱠᱟ ᱫᱚ ᱢᱚᱪᱟ ᱨᱮ ᱠᱚ ᱜᱮᱨ ᱵᱟᱲᱟᱭᱟ ᱚᱠᱟ ᱫᱚᱠᱚ ᱤᱭᱟᱹ ᱠᱟᱜᱼᱟ ᱢᱚᱛᱞᱚᱵ ᱚᱱᱟ ᱠᱚ ᱨᱮᱵᱮᱫ ᱠᱟᱜᱼᱟ ᱞᱩᱴᱤ ᱠᱚᱨᱮ ᱵᱚᱞᱮ ᱛᱷᱟᱢᱟᱠᱩᱨ ᱠᱚ ᱥᱮ ᱪᱮᱫ ᱠᱚ ᱢᱮᱱᱟᱜᱼᱟ ᱟᱫᱚ ᱚᱱᱟ ᱠᱚᱫᱚ ᱵᱟᱝᱜᱮ ᱡᱚᱢ ᱞᱟᱹᱠᱛᱤ ᱛᱤᱭᱟ ᱟᱨ ᱚᱠᱟ ᱦᱜ ᱢᱮᱱᱟᱜ ᱛᱟᱵᱚᱱᱟ ᱥᱚᱢᱟᱡᱽ ᱨᱮ ᱵᱚᱞᱮ ᱴᱩᱠᱩᱡ ᱦᱟᱺᱰᱤ ᱠᱚ ᱥᱮᱢ ᱢᱮᱱ ᱠᱮᱭᱟ ᱚᱠᱟ ᱫᱚ ᱦᱟᱸᱜ ᱵᱚᱸᱜᱟ ᱠᱚ ᱪᱚᱰᱚᱨ ᱟᱠᱚ ᱠᱟᱱᱟ ᱟᱫᱚ ᱱᱚᱣᱟ ᱠᱚᱫᱚ ᱦᱟᱸᱜ ᱤᱧ ᱢᱮᱱ ᱠᱮᱭᱟ ᱵᱚᱞᱮ ᱛᱤᱱᱟᱹᱜ ᱡᱷᱟᱹᱨᱤᱡ ᱦᱟᱸᱜ ᱵᱚᱞᱮ ᱧᱩ ᱡᱟᱹᱨᱩᱲᱟ ᱢᱮᱱᱠᱷ ᱞᱤᱢᱤᱴ ᱨᱮ ᱚᱱᱟ ᱫᱚ ᱟᱹᱰᱤ ᱵᱷᱟᱜᱤ ᱜᱮᱭᱟ ᱪᱮᱫᱟᱜ ᱱᱮᱛᱟᱨᱛᱮᱫ ᱧᱮᱞᱚᱜᱚᱜ ᱠᱟᱱᱟ ᱡᱮ ᱟᱢ ᱡᱚᱠᱷᱚᱱ ᱚᱱᱟ ᱤᱭᱟᱹ ᱧᱟᱢ ᱢᱮᱭᱟ ᱪᱮᱫ ᱠᱚ ᱢᱮᱛᱟᱜᱼᱟ ᱚᱱᱟ ᱥᱤᱛᱩᱝ ᱞᱟᱜᱟᱣ ᱚᱠᱟ ᱫᱚᱠᱚ ᱢᱮᱛᱟᱜ ᱠᱟᱱᱟ ᱡᱷᱟᱞᱟ ᱥᱮ ᱪᱮᱫ ᱟᱹᱰᱤ ᱢᱚᱛᱞᱚᱵ ᱚᱱᱟ ᱤᱭᱩᱨᱤᱱ ᱛᱟᱭᱚᱢ ᱦᱟᱸᱜ ᱟᱹᱰᱤ ᱡᱩᱫᱟ. ᱵᱩᱡᱷᱟᱹᱜᱼᱟ ᱦᱟᱹᱥᱩ ᱦᱟᱹᱥᱩ ᱛᱚ ᱚᱱᱟ ᱚᱠᱛᱚ ᱨᱮᱢ ᱵᱩᱡᱷᱟᱹᱣ ᱫᱟᱲᱮᱭᱟᱜᱼᱟ ᱚᱱᱟ ᱠᱚ ᱢᱮᱱ ᱠᱮᱭᱟᱢ ᱵᱚᱞᱮ ᱚᱱᱟᱢ ᱵᱮᱣᱦᱟᱨ ᱞᱮᱠᱷᱟᱡ ᱫᱚ ᱪᱟᱵᱟᱜ ᱛᱟᱢᱟ᱾ ᱟᱫᱚ ᱱᱚᱣᱟ ᱠᱚ ᱵᱟᱨᱮᱛᱮ ᱟᱢ ᱪᱮᱫ ᱮᱢ ᱦᱩᱫᱤᱥ ᱫᱟ ᱵᱚᱞᱮ ᱚᱱᱟ ᱵᱟᱨᱮᱛᱮ ᱢᱤᱫ ᱵᱟᱨ ᱠᱟᱛᱷᱟ ᱦᱟᱸᱜ ᱟᱢ ᱞᱟᱹᱭ ᱢᱮ
ᱤᱧᱟᱹᱜ ᱢᱮᱱ ᱞᱮᱠᱟ ᱛᱮᱫᱚ ᱡᱟᱦᱟᱸ ᱫᱚ ᱟᱵᱚ ᱫᱚ ᱦᱟᱺᱰᱤ ᱵᱚᱱ ᱢᱮᱛᱟᱜ ᱠᱟᱱᱟ ᱪᱟᱣᱞᱮ ᱦᱟᱺᱰᱤ ᱥᱮ ᱯᱤᱞᱪᱩ ᱨᱟᱥᱟ ᱚᱱᱟ ᱫᱚ ᱴᱷᱤᱠ ᱜᱮᱭᱟ ᱪᱮᱫᱟᱜ ᱥᱮ ᱚᱱᱟ ᱚᱱᱟᱦᱚᱸ ᱮᱢᱱᱤ ᱮᱢᱱᱤ ᱛᱮᱢᱱᱤ ᱛᱮᱫᱚ ᱞᱤᱢᱤᱴ ᱨᱮ ᱧᱩ ᱜᱮ ᱵᱷᱟᱜᱮᱭᱟ ᱞᱟᱹᱭ ᱟᱠᱟᱟᱜᱼᱟ ᱠᱚᱛᱚ ᱪᱮ ᱵᱟᱝᱢᱟ ᱚᱱᱟ ᱧᱩ ᱫᱚ ᱚᱱᱟ ᱚᱱᱟ ᱫᱚ ᱵᱚᱸᱜᱟ ᱵᱩᱨᱩ ᱡᱮᱦᱮᱛᱩ ᱚᱱᱟ ᱫᱚ ᱟᱵᱚ ᱵᱚᱸᱜᱟ ᱵᱩᱨᱩ ᱨᱮᱱᱟᱜ ᱠᱟᱹᱢᱤ ᱞᱮᱠᱟᱱ ᱡᱤᱱᱤᱥ ᱠᱟᱱᱟ᱾ ᱛᱚ ᱧᱩ ᱫᱚ ᱴᱷᱤᱠ ᱫᱚ ᱴᱷᱤᱠ ᱜᱮᱭᱟ ᱡᱟᱦᱟᱸ ᱫᱚ ᱟᱢ ᱥᱟᱹᱦᱤ ᱧᱚᱜ ᱮᱢ ᱛᱟᱦᱮ ᱫᱟᱲᱮᱭᱟᱜ ᱢᱟ᱾ ᱥᱮ ᱥᱤᱛᱩᱝ ᱠᱷᱚᱱᱟᱢ ᱦᱮᱡ ᱮᱱᱟ ᱧᱩ ᱠᱮᱫᱟᱢ ᱚᱱᱟ ᱢᱟ ᱢᱚᱸᱡᱽ ᱜᱮ ᱵᱩᱡᱷᱟᱹᱜᱼᱟ ᱦᱚᱲᱢᱚ ᱯᱚᱠᱠᱷᱮ ᱫᱚ ᱚᱱᱟ ᱟᱹᱰᱤ ᱱᱟᱯᱟᱭ ᱜᱮᱭᱟ ᱢᱮᱱᱠᱷᱟᱱ ᱧᱩ ᱫᱚ ᱧᱩ ᱞᱮᱠᱟᱱᱟᱜ ᱧᱩᱭ ᱦᱩᱭᱩᱜᱼᱟ ᱡᱟᱹᱥᱛᱤ ᱧᱩ ᱞᱮᱠᱷᱟᱱ ᱚᱱᱟ ᱦᱚᱸ ᱚᱱᱟ ᱚᱱᱟ ᱦᱚᱸ ᱵᱟᱝ ᱵᱷᱟᱜᱮᱭᱟ ᱮᱱᱠᱷᱟᱱ ᱢᱮᱱ ᱠᱷᱟᱱ ᱚᱱᱟ ᱫᱚ ᱧᱩ ᱫᱚ ᱤᱧᱟᱹᱜ ᱢᱚᱱᱮ ᱛᱮᱫᱚ ᱢᱟᱱᱮ ᱢᱚᱸᱡᱽ ᱜᱮ ᱥᱮ ᱱᱟᱯᱟᱭ ᱜᱮᱭᱟ ᱤᱧᱟᱹᱜ ᱤᱧᱟᱹᱜ ᱢᱮᱱ ᱞᱮᱠᱟ ᱛᱮᱫᱚ
ᱟᱹᱰᱤ ᱱᱟᱯᱟᱭ ᱠᱟᱛᱷᱟᱢ ᱞᱟᱹᱭ ᱠᱮᱫᱟ ᱟᱨ ᱞᱤᱢᱤᱴ ᱨᱮᱭᱟᱜ ᱜᱮ ᱡᱟᱦᱟᱸᱱᱟᱜ ᱫᱚ ᱟᱹᱰᱤ ᱵᱷᱟᱜᱤ ᱜᱮᱭᱟ ᱟᱨ ᱦᱮᱸᱢᱟ ᱟᱹᱰᱤ ᱜᱟᱱ ᱥᱚᱢᱚᱭ
ᱦᱩᱸ ᱦᱩᱸ ᱦᱩᱸ
ᱞᱟᱥᱴ ᱪᱟᱱᱥ
ᱪᱮᱫ ᱞᱮᱠᱟ ᱪᱚ
ᱚᱱᱠᱟ ᱨᱮᱞᱟᱝ ᱚᱝᱠᱟᱜᱮ ᱡᱟᱦᱟᱸ ᱛᱤᱥ ᱟᱨ ᱦᱚᱸ ᱞᱟᱝ ᱧᱟᱯᱟᱢ ᱞᱮᱱᱠᱷᱟᱱ ᱞᱟᱝ ᱜᱟᱞᱢᱟᱨᱟᱜ ᱟ ᱥᱮ ᱪᱮᱜ ᱮᱢ ᱢᱮᱱ ᱚᱪᱚᱭ ᱫᱟ
ᱦᱚᱸ ᱦᱚᱸ ᱤᱭᱟᱹ ᱞᱟᱹᱭᱮᱜ ᱛᱷᱮᱭᱮᱜᱸᱞᱤᱧ ᱡᱮ ᱤᱧ ᱫᱚ ᱟᱹᱰᱤ ᱜᱟᱱ ᱢᱟ ᱵᱟᱡᱟᱣ ᱮᱱᱟ ᱟᱫᱚ ᱱᱤᱭᱟᱹ ᱵᱟᱨ ᱵᱟᱝ ᱠᱚᱞ ᱞᱮᱠᱷᱟᱡ ᱜᱮ ᱱᱟᱯᱟᱭ ᱠᱚᱜᱼᱟ ᱟᱨᱠᱤ ᱤᱧ ᱫᱚ